ᱦᱮᱸ ᱱᱤᱛᱚᱜ ᱫᱚᱞᱤᱧ ᱟᱸᱡᱚᱢ ᱧᱟᱢᱮᱫᱼᱟ᱾
ᱦᱮᱸ ᱜᱚᱝᱠᱮ ᱪᱮᱫ ᱠᱚᱵᱤᱱ ᱪᱤᱠᱟᱹ ᱵᱟᱲᱟᱭ ᱫᱟ?
ᱟᱞᱤᱧ ᱫᱚ ᱱᱚᱜᱼᱚᱭ ᱱᱤᱛᱚᱜ ᱠᱤᱫᱩᱵ ᱵᱟᱲᱟ ᱠᱟᱛᱮᱫ ᱱᱚᱜᱼᱚᱭ ᱠᱩᱞᱤ ᱥᱮᱫ ᱨᱮ ᱢᱮᱱᱟᱜ ᱞᱤᱧᱟᱹ᱾
ᱦᱮᱸ ᱜᱚᱝᱠᱮ ᱟᱫᱚ ᱫᱟᱠᱟ ᱠᱚᱫᱚ ᱵᱤᱱ ᱡᱚᱢ ᱵᱟᱲᱟ ᱠᱮᱫᱟ ᱥᱮ ᱵᱟᱝ-ᱟ?
ᱦᱮᱸ ᱦᱮᱸ ᱡᱚᱢ ᱵᱟᱲᱟ ᱦᱩᱭᱱᱟ᱾
ᱦᱮᱸ᱾ ᱜᱚᱝᱠᱮ ᱟᱫᱚ ᱪᱮᱫ ᱞᱮᱠᱟ ᱢᱮᱱᱟᱜ ᱵᱟᱲᱟ ᱵᱤᱱᱟ ᱱᱮᱛᱟᱨ ᱫᱚ?
ᱦᱮᱸ ᱱᱟᱯᱟᱭ ᱜᱮ ᱱᱤᱛᱚᱜ ᱫᱚ ᱱᱚᱝᱠᱟ ᱪᱟᱥ ᱟᱵᱟᱫ ᱫᱤᱱ ᱛᱚ ᱦᱮᱸ᱾
ᱦᱮᱸ ᱦᱮᱸ᱾
ᱫᱟᱜ ᱮᱫᱟᱭ ᱦᱮᱸ᱾ ᱫᱤᱱᱟᱹᱢ ᱫᱤᱱ ᱪᱟᱞᱟᱜ ᱦᱩᱭᱩᱜ ᱠᱟᱱᱟ ᱱᱟᱦᱮᱞ ᱠᱚ ᱡᱚᱲᱟᱣ ᱦᱩᱭᱩᱜ ᱠᱟᱱᱟ᱾ ᱦᱮᱸ ᱟᱫᱚ ᱚᱝᱠᱟ ᱫᱤᱱᱟᱹᱢ ᱫᱤᱱ ᱢᱟᱱ ᱫᱚ ᱡᱟᱦᱟᱸ ᱛᱤᱱᱟᱹᱜ ᱩᱰᱟᱹᱝ ᱜᱮ ᱡᱟᱦᱟᱸ ᱛᱤᱱᱟᱹᱜ ᱫᱟᱲᱮᱭᱟᱜ ᱦᱩᱭᱩᱜ ᱠᱟᱱᱟ ᱪᱮᱫ ᱠᱟᱹᱢᱤ ᱵᱟᱲᱟᱭ ᱦᱩᱭᱩᱜ ᱠᱟᱱᱟ᱾
ᱦᱳᱭ ᱜᱚᱝᱠᱮ ᱫᱟᱲᱮ ᱛᱤᱱ ᱵᱷᱳᱨ ᱤᱱ ᱵᱷᱳᱨ ᱢᱟ ᱠᱟᱹᱢᱤ ᱦᱩᱭᱩᱜ ᱜᱮᱭᱟ ᱦᱟᱸᱜ ᱾
ᱦᱮᱸ᱾ ᱟᱪᱪᱷᱟ ᱛᱟᱦᱚᱞᱮ ᱞᱟᱹᱭ ᱵᱮᱱ ᱥᱮ ᱱᱚᱜᱼᱚ ᱱᱟ ᱡᱮ ᱱᱚᱜᱼᱚᱭ ᱡᱮ ᱯᱟᱛᱟ ᱪᱷᱟᱛᱟ ᱨᱮ
ᱦᱮᱸ ᱾
ᱯᱟᱛᱟ ᱪᱷᱟᱛᱟ ᱱᱚᱜᱼᱚᱭ ᱡᱮ ᱦᱟᱺᱰᱤ ᱯᱟᱹᱨᱣᱟᱹᱜ ᱦᱟᱺᱰᱤ ᱯᱟᱹᱨᱣᱟᱹ ᱠᱚ ᱟᱹᱠᱷᱨᱤᱧᱮᱫ ᱫᱚ,
ᱦᱮᱸ, ᱟᱨ ᱱᱚᱜᱼᱚᱭ ᱡᱮ ᱧᱩ ᱧᱩ ᱵᱩᱞᱩᱜ ᱠᱟᱱᱟ ᱠᱚ ᱦᱮᱸ᱾
ᱦᱮᱸ ᱾
ᱦᱮᱸ ᱟᱫᱚ ᱟᱵᱮᱱ ᱞᱟᱹᱭ ᱵᱮᱱ ᱢᱟᱱᱮ ᱯᱟᱛᱟ ᱪᱷᱟᱛᱟ ᱨᱮ ᱱᱚᱜᱼᱚᱱᱠᱟ ᱦᱟᱺᱰᱤ ᱯᱟᱹᱣᱨᱟᱹ ᱟᱠᱷᱨᱤᱧᱻ ᱟᱠᱷᱨᱤᱧ ᱢᱟᱱᱮ ᱟᱠᱷᱨᱤᱧ ᱡᱩᱛᱩᱜᱼᱟ ᱥᱮ ᱪᱮᱫ ᱞᱮᱠᱟ ᱟᱨ ᱪᱮᱫ ᱢᱟᱱᱮ ᱦᱟᱺᱰᱤ ᱯᱟᱹᱣᱨᱟᱹ ᱱᱤᱭᱟᱹ ᱯᱟᱛᱟ ᱪᱷᱟᱛᱟ ᱨᱮ ᱚᱱᱠᱟ ᱟᱠᱷᱨᱤᱧ ᱠᱟᱛᱮᱫ ᱪᱮᱫ ᱟᱵᱮ ᱟᱵᱮᱱᱟᱜ ᱢᱚᱛᱟᱢᱚᱛ ᱪᱮᱫ ᱮ ᱞᱟᱹᱭᱟᱭ ᱞᱟᱹᱭᱵᱮᱱ ᱥᱮ?
ᱜᱚᱝᱠᱮ ᱧᱮᱞ ᱞᱮᱠᱷᱟᱱ ᱟᱯᱮ ᱦᱚᱸ ᱦᱟᱲᱟᱢ ᱦᱟᱯᱲᱟᱢ ᱠᱚᱣᱟᱜ ᱡᱟᱦᱟᱸ ᱯᱟᱹᱦᱤᱞ ᱠᱷᱚᱱ ᱧᱮᱞ ᱟᱹᱜᱩ ᱦᱩᱭ ᱠᱟᱱᱟ ᱾ ᱟᱫᱚ ᱦᱟᱺᱰᱤ ᱟᱨ ᱱᱚᱣᱟ ᱯᱤᱞᱪᱩ ᱨᱟᱥᱟ ᱠᱚ ᱫᱚ ᱡᱟᱦᱟᱸ ᱯᱟᱹᱦᱤᱞ ᱠᱷᱚᱱᱟᱜ ᱪᱚᱞ ᱟᱹᱜᱩᱣ ᱠᱟᱱᱟ ᱚᱱᱟ ᱠᱚᱫᱚ ᱵᱚᱸᱜᱟ ᱵᱩᱨᱩ ᱠᱷᱟᱹᱛᱤᱨ ᱜᱮ ᱦᱟᱸᱜ ᱵᱚᱱ ᱪᱚᱞ ᱟᱹᱜᱩᱣ ᱠᱟᱜᱼᱟ᱾
ᱦᱮᱸ ᱦᱮᱸ ᱦᱮᱸ ᱾
ᱡᱟᱦᱟᱸᱜᱮ ᱟᱵᱚ ᱵᱚᱸᱜᱟ ᱵᱩᱨᱩ ᱵᱷᱟᱸᱰᱟᱱ ᱛᱟᱨᱯᱚᱨᱮ ᱵᱤᱦᱟᱹ ᱵᱟᱯ ᱯᱞᱟ ᱚᱱᱟ ᱠᱚᱨᱮ ᱜᱮ ᱦᱟᱸᱜ ᱵᱚᱱ ᱪᱚᱞ ᱟᱹᱜᱩᱣ ᱠᱟᱜᱼᱟ᱾
ᱡᱟᱦᱟᱸ ᱛᱤᱱᱟᱹᱜ ᱟᱵᱚᱣᱟᱜ ᱥᱚᱢᱟᱡᱽ ᱨᱮ ᱡᱟᱦᱟᱸ ᱛᱤᱱᱟᱹᱜ ᱟᱨ ᱪᱮᱫ ᱵᱚᱸᱜᱟ ᱵᱩᱨᱩ ᱥᱮᱫ ᱛᱮ ᱥᱮ ᱯᱚᱨᱚᱵᱽ ᱥᱮᱫ ᱛᱮ ᱡᱟᱦᱟᱸ ᱛᱤᱱᱟᱹᱜ ᱠᱤᱪᱷᱩ ᱢᱮᱱᱟᱜ ᱛᱟᱵᱚᱱᱟ,
ᱦᱮᱸ ᱚᱱᱠᱟᱱᱟᱜ ᱠᱟᱹᱢᱤ ᱦᱚᱨᱟ ᱨᱮᱜᱮ ᱦᱟᱸᱜ ᱱᱚᱣᱟ ᱫᱚᱵᱚᱱ ᱪᱚᱞ ᱟᱹᱜᱩᱣ ᱠᱟᱜᱼᱟ᱾ ᱢᱮᱱ ᱠᱷᱟᱱ ᱱᱮᱛᱟᱨ ᱫᱚ ᱦᱟᱸᱜ ᱧᱮᱞᱚᱜ ᱠᱟᱱᱟ ᱡᱮᱢᱚᱱ ᱟᱹᱵᱤᱱ ᱵᱤᱱ ᱞᱟᱹᱭ ᱠᱮᱫᱟ ᱯᱟᱛᱟ ᱠᱚᱨᱮ ᱛᱟᱨᱯᱚᱨᱮ ᱚᱱᱟ ᱢᱮᱞᱟ ᱠᱚᱨᱮ, ᱮᱢᱟᱱ ᱟᱹᱰᱤ ᱜᱟᱱ ᱟᱭᱢᱟ ᱡᱟᱭᱜᱟ ᱠᱚᱨᱮ ᱦᱚᱸ ᱱᱚᱣᱟ ᱦᱟᱺᱰᱤ ᱠᱚ ᱯᱤᱞᱪᱩ ᱨᱟᱥᱟ ᱠᱚ ᱟᱨᱚ ᱱᱮᱥᱟ ᱱᱮᱛᱟᱨ ᱫᱚ ᱚᱱᱟ ᱦᱩᱸᱻ ᱠᱤᱨᱤᱧ ᱯᱟᱹᱣᱨᱟᱹ ᱠᱚ ᱦᱟᱸᱜ ᱧᱟᱢᱚᱜ ᱠᱟᱱᱟ᱾ ᱟᱫᱚ ᱠᱚ ᱫᱚᱦᱚᱭᱫᱟ ᱟᱫᱚ ᱦᱟᱸᱜ ᱚᱱᱟ ᱧᱩ ᱠᱚᱛᱮ ᱜᱮ ᱦᱟᱸᱜ ᱱᱮᱛᱟᱨ ᱨᱮᱱ ᱟᱵᱚ ᱡᱟᱦᱟᱸᱭ ᱛᱤᱨᱞᱟᱹ ᱦᱚᱯᱚᱱ ᱦᱚᱸ ᱞᱟᱹᱭ ᱜᱟᱱᱚᱜ ᱜᱮᱭᱟ ᱟᱨ ᱩᱝᱠᱩ ᱠᱚᱲᱟ ᱦᱚᱯᱚᱱ ᱠᱚᱦᱚᱸ ᱞᱟᱹᱭ ᱜᱟᱱᱚᱜᱼᱟ, ᱠᱚᱲᱟ ᱦᱚᱯᱚᱱ ᱢᱟ ᱵᱮᱥᱤᱨ ᱵᱷᱟᱜᱽ ᱜᱮ ᱢᱮᱱᱟᱜ ᱵᱚᱱᱟ ᱾
ᱦᱮᱸ ᱦᱮᱸ ᱦᱮᱸ ᱾
ᱟᱫᱚ ᱵᱟᱹᱭ ᱵᱟᱹᱭᱛᱮ ᱫᱤᱥ ᱦᱩᱫᱤᱥ ᱠᱚᱦᱚᱸ ᱵᱚᱱ ᱟᱥ ᱤᱫᱤ ᱟᱫᱷ ᱤᱫᱤᱭᱼᱟ᱾ ᱛᱟᱨ ᱯᱚᱨᱮ ᱟᱵᱚ ᱥᱚᱢᱟᱡᱽ ᱨᱮᱱᱟᱜ ᱨᱤᱛᱤ ᱨᱟᱡᱽ ᱨᱤᱛᱤ ᱱᱤᱛᱤ ᱱᱚᱣᱟ ᱠᱚᱦᱚᱸ ᱵᱚᱱ ᱟᱫᱷ ᱤᱫᱤᱭᱼᱟ᱾
ᱦᱩᱸ ᱾
ᱟᱫᱚ ᱫᱤᱥᱦᱩᱫᱤᱥ ᱵᱟᱝ ᱦᱮᱡ ᱟᱵᱚᱱ ᱠᱟᱱᱟ ᱚᱱᱟ ᱛᱮᱜᱮ ᱟᱵᱚ ᱥᱟᱶᱛᱟ ᱥᱚᱢᱟᱡᱽ ᱪᱮᱫ ᱞᱮᱠᱟ ᱛᱮᱵᱚᱱ ᱞᱟᱦᱟ ᱤᱫᱤᱭᱟ ᱚᱱᱟ ᱦᱚᱸ ᱦᱩᱫᱤᱥ ᱵᱟᱝ ᱦᱮᱡ ᱟᱵᱚᱱ ᱠᱟᱱᱟ, ᱚᱞᱚᱜ ᱯᱟᱲᱦᱟᱣ ᱠᱚᱦᱚᱸ ᱠᱚ ᱫᱮᱭᱟᱭᱮᱫᱟ ᱚᱱᱟ ᱛᱮᱜᱮ ᱾
ᱦᱮᱸ
ᱦᱮᱸ ᱾ ᱚᱱᱠᱟ ᱛᱮᱜᱮ ᱟᱵᱚ ᱥᱚᱢᱟᱡᱽ ᱫᱚ ᱦᱟᱸᱜ ᱵᱟᱹᱭ ᱵᱟᱹᱭᱛᱮ ᱛᱟᱭᱚᱢ ᱥᱮᱱ ᱪᱟᱞᱟᱜ ᱠᱟᱱᱟ ᱾ ᱟᱫᱚ ᱟᱹᱞᱤᱧᱟᱜ ᱞᱟᱹᱭ ᱠᱟᱛᱷᱟ ᱞᱮᱠᱟ ᱛᱮᱫᱚ ᱦᱟᱸᱜ ᱱᱚᱣᱟ ᱠᱚᱫᱚ ᱮᱠᱟᱞᱜᱮ ᱢᱟᱱᱟ ᱵᱟᱨᱚᱱ ᱞᱮᱠᱷᱟᱱ ᱜᱮ ᱱᱟᱯᱟᱭᱚᱜᱼᱟ ᱾
ᱡᱚᱛᱚ ᱠᱷᱚᱱᱟᱜ ᱪᱮᱫ ᱵᱮᱥ ᱡᱤᱱᱤᱥ ᱟᱨ ᱪᱮᱫ᱾
ᱦᱳᱭ, ᱦᱳᱭ ᱡᱟᱦᱟ ᱟᱵᱚ ᱴᱳᱴᱟᱞᱤ ᱫᱚ ᱢᱟᱱᱟ ᱵᱟᱨᱚᱱ ᱫᱚ ᱵᱟᱝ-ᱟ ᱜᱚᱢᱠᱮ ᱞᱟᱹᱭ ᱞᱮᱠᱷᱟᱱ ᱦᱟᱸᱜ ᱟᱵᱚ ᱡᱟᱦᱟ ᱴᱩᱠᱩ ᱦᱟᱸᱜ ᱠᱟᱹᱢᱤ ᱨᱮᱵᱚᱱ ᱞᱟᱹᱠᱛᱤ ᱟᱱᱤᱡ᱾
ᱦᱮᱸ ᱡᱮ ᱡᱮᱢᱚᱱ ᱵᱟᱦᱟ ᱥᱚᱦᱚᱨᱟᱭ ᱛᱟᱵᱚᱱ ᱵᱤᱦᱟᱹ ᱵᱟᱯᱞᱟ᱾ ᱠᱟᱱ ᱛᱟᱵᱚᱱᱟ ᱡᱟᱦᱟ ᱛᱤᱱᱟᱹᱜ ᱜᱮ᱾
ᱦᱮᱸ ᱤᱱᱟᱹ ᱞᱟᱹᱠᱛᱤ ᱟᱠᱟᱱ ᱡᱤᱱᱤᱥ ᱨᱮᱜᱮ ᱦᱟᱸᱜ ᱵᱚᱱ ᱚᱱᱟ ᱫᱚ ᱵᱚᱱ ᱪᱚᱞ ᱢᱟ ᱮᱴᱟᱜ ᱡᱤᱱᱤᱥ ᱮᱴᱟᱜ ᱫᱤᱱ ᱠᱚᱨᱮ ᱫᱚ ᱵᱟᱝ-ᱟ᱾ ᱚᱱᱟ ᱫᱚ ᱱᱟᱯᱟᱭ ᱠᱚᱜ-ᱟ ᱤᱱᱟᱹᱠᱷᱟᱱ ᱟᱹᱞᱤᱧᱟᱜ ᱞᱟᱹᱭ ᱞᱮᱠᱷᱟᱱ ᱛᱮᱫᱚ᱾ ᱟᱫᱚ ᱟᱹᱵᱤᱱ ᱦᱟᱸᱜ ᱱᱚᱣᱟ ᱤᱫᱤᱠᱟ ᱠᱟᱛᱮᱜ ᱪᱮᱫ ᱠᱚ ᱵᱤᱱ ᱞᱟᱹᱭ᱾ ᱞᱮᱠᱷᱟᱱ ᱵᱟᱨᱯᱮ ᱠᱟᱛᱷᱟ ᱱᱟᱯᱟᱭ ᱠᱚᱜ-ᱟ᱾
ᱟᱹᱞᱤᱧᱟᱜ ᱦᱚᱸ ᱱᱚᱣᱟᱜ ᱜᱮ ᱱᱚᱝᱠᱟᱱᱟᱜ ᱜᱮ ᱱᱚᱝᱠᱟᱱᱟᱜ ᱜᱮ ᱜᱚᱞᱯᱷᱚ ᱠᱟᱱ ᱛᱟᱹᱞᱤᱧᱟ᱾ ᱚᱱᱟᱛᱮᱜᱮ ᱟᱵᱮᱱ ᱴᱷᱮᱱ ᱱᱚᱣᱟ ᱠᱟᱛᱷᱟ ᱠᱟᱛᱷᱟ ᱫᱚᱞᱤᱧ ᱨᱟᱠᱟᱵ ᱠᱮᱫᱟ᱾ ᱦᱮᱸ ᱦᱟᱸᱰᱤ ᱟᱨ ᱯᱟᱹᱣᱨᱟᱹ ᱫᱚ ᱡᱩᱜᱽ ᱡᱟᱯᱟᱜ ᱠᱷᱚᱱ ᱜᱮ ᱢᱮᱱᱟᱜ ᱛᱟᱵᱚᱱᱟ᱾ ᱦᱮᱸ ᱱᱮᱥ ᱡᱮᱢᱚᱱ ᱯᱤᱞᱪᱩ ᱦᱟᱲᱟᱢ ᱯᱤᱞᱪᱩ ᱵᱩᱲᱦᱤ ᱴᱷᱮᱱ ᱠᱷᱚᱱ ᱟᱨ ᱪᱮᱫ᱾ ᱦᱟᱱᱮ ᱡᱮ ᱮᱦᱚᱵ ᱟᱠᱟᱱ ᱛᱟᱵᱚᱱᱟ ᱦᱮᱸ ᱚᱱᱟ ᱛᱮᱜᱮ ᱦᱟᱸᱜ ᱵᱚᱱ ᱢᱮᱛᱟᱜ ᱠᱟᱱᱟ ᱫᱚ ᱯᱤᱞᱪᱩ ᱨᱟᱥᱟ᱾
ᱦᱮᱸ, ᱦᱮᱸ᱾
ᱦᱮᱸ ᱚᱸᱰᱮ ᱠᱷᱚᱱ ᱜᱮᱛᱚ ᱟᱵᱚᱣᱟᱜ ᱫᱚ ᱥᱤ ᱤᱭᱟᱹ ᱪᱮᱫ ᱤᱧ ᱞᱟᱹᱭ-ᱟ ᱢᱟᱹᱱᱢᱤ ᱥᱤᱨᱡᱟᱹᱣ ᱛᱟᱵᱚᱱ ᱛᱚ᱾ ᱦᱮᱸ ᱛᱚ᱾ ᱱᱚᱣᱟ ᱦᱟᱸᱰᱤ ᱯᱟᱹᱣᱨᱟᱹ ᱠᱚᱫᱚ ᱚᱱᱟ ᱫᱚ ᱮᱸᱻᱚᱱᱟ ᱮᱴᱟᱜ ᱡᱤᱱᱤᱥ ᱨᱮ ᱵᱟᱝ ᱞᱟᱜᱟᱣ ᱠᱟᱛᱮᱫ ᱡᱟᱦᱟ ᱟᱵᱚᱣᱟᱜ ᱫᱚᱨᱠᱟᱨ ᱠᱟᱱᱟ ᱢᱮᱱ ᱡᱤᱱᱤᱥ᱾
ᱦᱮᱸ, ᱦᱮᱸ᱾
ᱦᱮᱸ ᱥᱮ ᱪᱮᱫ᱾ ᱡᱟᱦᱟ ᱛᱮ ᱟᱵᱚ ᱡᱚᱫᱤᱭᱳ ᱦᱟᱸᱰᱤ, ᱦᱟᱸᱰᱤ ᱛᱮᱜᱮ ᱟᱵᱚᱨᱮᱱ ᱵᱚᱸᱜᱟ ᱵᱩᱨᱩ ᱫᱚᱠᱚ ᱵᱩᱡᱷᱟᱹᱜ ᱜᱮᱭᱟ᱾ ᱥᱮ ᱵᱩᱡᱷᱟᱹᱣ ᱦᱮᱡ ᱠᱟᱱᱟ ᱠᱚ ᱦᱮᱸ᱾ ᱟᱨᱚ ᱦᱟᱯᱮᱱ ᱫᱤᱱ ᱦᱚᱸᱠᱚ ᱱᱤᱭᱟᱹ ᱛᱮ ᱡᱟᱦᱟ ᱵᱚᱱ ᱵᱩᱡᱷᱟᱹᱣ ᱠᱚᱣᱟ ᱥᱮ ᱵᱩᱡᱷᱟᱹᱣ ᱤᱫᱤᱜ ᱛᱟᱵᱚᱱ ᱟᱠᱚ ᱦᱮᱸ᱾ ᱤᱱᱟᱹ ᱤᱱᱟᱹ ᱡᱟᱭᱜᱟ ᱨᱮᱜᱮ ᱥᱤᱢᱤᱛᱚ ᱫᱚᱦᱚ ᱠᱟᱛᱮᱫ ᱦᱮᱸ᱾ ᱟᱹᱲᱛᱤ ᱵᱟᱹᱲᱛᱤ ᱫᱤᱱ ᱨᱮ ᱵᱟᱝ ᱧᱩ ᱠᱟᱛᱮᱜ ᱦᱮᱸ᱾ ᱟᱹᱲᱛᱤ ᱵᱟᱹᱲᱛᱤ ᱨᱮ ᱫᱤᱱ ᱨᱮ ᱧᱩ ᱠᱟᱛᱮᱫ ᱛᱚ ᱢᱟᱱᱮ ᱢᱤᱫᱴᱤᱡ ᱦᱚᱲ ᱢᱟᱱᱮ ᱠᱷᱟᱨᱟᱯ ᱚᱜ ᱠᱟᱱᱟᱭ ᱡᱮᱢᱚᱱ ᱥᱟᱵ ᱠᱟᱜ ᱵᱤᱱ ᱟᱹᱞᱤᱧ᱾ ᱢᱤᱫᱴᱤᱡ ᱦᱚᱲ ᱡᱩᱫᱤ
ᱦᱮᱸ᱾
ᱛᱮᱦᱮᱧ ᱦᱟᱸᱜ ᱠᱟᱹᱢᱤ ᱢᱮᱱᱟᱜ ᱛᱟᱭᱟ ᱩᱱᱤ ᱡᱩᱫᱤ ᱥᱮᱛᱟᱜ ᱨᱮ ᱡᱩᱫᱤ ᱚᱱᱠᱟ ᱡᱩᱫᱤ ᱢᱟᱱᱮ ᱯᱟᱹᱣᱨᱟᱹ ᱦᱟᱸᱰᱤ ᱠᱚᱭ ᱧᱩᱭᱟᱭ ᱦᱮᱸ ᱩᱱᱤ ᱫᱚ ᱠᱟᱹᱢᱤ ᱵᱟᱭ ᱠᱟᱹᱢᱤ ᱫᱟᱲᱮᱜ-ᱟᱭ ᱦᱮᱸ ᱛᱟᱨᱢᱟᱱᱮ ᱚᱸᱰᱮ ᱠᱟᱹᱢᱤ ᱵᱟᱹᱲᱤᱡ ᱮᱱ ᱛᱟᱭᱟ ᱦᱮᱸ᱾ ᱪᱮᱫᱟᱜ ᱥᱮ ᱩᱱᱤ ᱵᱩᱞ ᱜᱮ ᱛᱟᱦᱮᱱᱟᱭ ᱦᱚᱲ ᱟᱡ ᱴᱳᱴᱟᱞᱤ ᱚᱥᱩᱥᱛᱚᱜ-ᱟᱭ ᱦᱮᱸ᱾ ᱵᱟᱭ ᱠᱟᱹᱢᱤ ᱫᱟᱲᱮᱜ-ᱟ ᱵᱟᱭ ᱡᱚᱢ ᱧᱩ ᱫᱟᱲᱮᱜ-ᱟ ᱵᱟᱭ ᱨᱮᱭᱟᱲ ᱫᱟᱲᱮᱜ-ᱟᱭ ᱦᱮᱸ ᱛᱚ ᱴᱳᱴᱟᱞᱤ ᱜᱮ ᱟᱨ ᱪᱮᱫ ᱟᱹᱞᱤᱧ ᱫᱚ ᱚᱱᱟ ᱦᱚᱸ ᱟᱵᱮᱱ, ᱟᱵᱮᱱ ᱞᱟᱹᱭ ᱞᱮᱠᱟ ᱛᱮ᱾ ᱞᱟᱹᱭ ᱞᱮᱠᱟ ᱜᱮ ᱚᱱᱟ ᱫᱚ ᱮᱢᱱᱤ ᱫᱤᱱ ᱨᱮᱫᱚ ᱥᱮ ᱮᱴᱟᱜ ᱫᱤᱱ ᱠᱚᱨᱮ ᱫᱚ ᱵᱟᱫ ᱠᱟᱛᱮᱫ ᱡᱟᱦᱟ ᱟᱵᱚᱣᱟᱜ ᱫᱚᱨᱠᱟᱨ ᱨᱮ ᱦᱮᱸ ᱟᱵᱚᱣᱟᱜ ᱯᱚᱨᱟ ᱦᱟᱸᱰᱤ ᱯᱚᱨᱚᱵᱽ ᱢᱮᱱᱟᱜ ᱛᱟᱵᱚᱱᱟ ᱦᱮᱸ ᱡᱟᱦᱟ ᱛᱤᱱᱟᱹᱜ ᱜᱮ ᱟᱨ ᱪᱮᱫ ᱟᱵᱚᱣᱟᱜ ᱥᱟᱱᱛᱟᱲ ᱥᱚᱢᱟᱡᱽ ᱨᱮ ᱡᱟᱦᱟ ᱛᱤᱱᱟᱹᱜ ᱯᱚᱨ ᱯᱚᱨᱚᱵᱽ ᱛᱟᱵᱚᱱ᱾ ᱦᱮᱸ ᱵᱟᱯᱞᱟ ᱛᱟᱵᱚᱱ, ᱵᱷᱟᱸᱰᱟᱱ ᱛᱟᱵᱚᱱ, ᱪᱷᱟᱹᱴᱭᱟᱹᱨ ᱛᱟᱵᱚᱱ ᱦᱩᱸ᱾ ᱦᱤᱱᱟᱹ ᱤᱱᱟᱹ ᱥᱩᱢᱩᱝ ᱨᱮᱜᱮ ᱟᱨ ᱪᱮᱫ᱾ ᱚᱱᱟ ᱦᱟᱸᱰᱤ ᱥᱮ ᱯᱤᱞᱪᱩ ᱨᱟᱥᱟ ᱡᱟᱦᱟ ᱜᱮᱵᱮᱱ ᱞᱟᱹᱭ ᱦᱮᱸ᱾
ᱦᱮᱸ ᱾
ᱤᱱᱟᱹ ᱛᱟᱞᱟ ᱨᱮᱜᱮ ᱟᱨ ᱪᱮᱫ ᱥᱤᱢᱤᱛᱚ ᱠᱟᱛᱮ ᱫᱚᱦᱚ ᱞᱮᱠᱷᱟᱱ ᱫᱚ ᱦᱮᱸ ᱟᱹᱰᱤ ᱜᱮ ᱱᱟᱯᱟᱭᱚᱜᱼᱟ ᱟᱨᱠᱤ, ᱦᱮᱸ ᱾ ᱟᱨ ᱚᱱᱟ ᱱᱚᱝᱠᱟ ᱫᱚᱦᱚ ᱫᱟᱲᱮᱭᱟᱜ ᱠᱷᱟᱱ ᱜᱮ ᱟᱵᱚᱣᱟᱜ ᱥᱟᱱᱛᱟᱲ ᱥᱚᱢᱟᱡᱽ ᱟᱥᱟᱭᱟᱞᱤᱧ ᱦᱮᱸ, ᱟᱹᱰᱤ ᱜᱟᱱ ᱜᱮ ᱞᱟᱦᱟ ᱜᱚᱫᱚᱜᱼᱟ᱾
ᱦᱮᱸ ᱦᱮᱸ ᱜᱚᱝᱠᱮ ᱾ ᱚᱱᱟ ᱥᱟᱶ ᱥᱟᱶᱛᱮ ᱥᱤᱠᱷᱱᱟᱹᱛ ᱦᱚᱸ ᱫᱚᱨᱠᱟᱨ ᱜᱮ ᱠᱟᱱᱟ᱾ ᱥᱩᱫᱩ ᱚᱱᱟ ᱦᱚᱸ ᱵᱟᱜᱤ ᱤᱫᱤ ᱞᱤᱠᱷᱟᱱ ᱫᱚ ᱵᱟᱝ ᱜᱟᱱᱚᱜᱼᱟ᱾
ᱵᱟ ᱵᱟ ᱵᱟᱵᱟ ᱵᱟᱯᱞᱟᱜ ᱥᱤᱠᱷᱱᱟᱹᱛ ᱧᱮᱞᱵᱤᱱ ᱥᱴᱮᱯ ᱛᱚ ᱟᱵᱤᱱ ᱛᱚᱵᱤᱱ ᱦᱟᱛᱟᱣ ᱦᱳᱭᱳᱜ ᱛᱟᱵᱤᱱᱟ ᱥᱮ ᱾
ᱦᱮᱸ ᱦᱮᱸ ᱟᱫᱚ ᱜᱚᱝᱠᱮ ᱦᱟᱸᱜ ᱞᱤᱧ ᱞᱟᱹᱭᱫᱟ ᱡᱮᱢᱚᱱ ᱦᱟᱸᱜ ᱚᱱᱟ ᱦᱟᱺᱰᱤ ᱯᱟᱹᱣ ᱦᱟᱱᱟ ᱦᱟ-ᱦᱟ-ᱦᱟᱺᱰᱤ ᱟᱨ ᱯᱤᱞᱪᱩ ᱨᱟᱥᱟ ᱤᱫᱤ ᱠᱟᱛᱮᱜ ᱞᱟᱝ ᱜᱟᱯᱟᱞ ᱢᱟᱨᱟᱣᱮᱫᱟ ᱾ ᱟᱫᱚ ᱦᱩᱸ, ᱟᱫᱚᱞᱤᱧ ᱞᱟᱹᱭᱫᱟ ᱦᱟᱸᱜ ᱡᱟᱦᱟᱸᱭ ᱦᱟᱸᱜ ᱵᱟᱵᱟ ᱦᱚᱲ ᱠᱚ, ᱟᱨ ᱜᱚᱜᱚ ᱦᱚᱲ ᱠᱚ ᱦᱟᱸᱜ ᱠᱚ ᱱᱚᱣᱟ ᱯᱤᱞᱪᱩ ᱨᱟᱥᱟ ᱡᱟᱹᱥᱛᱤ ᱠᱚ ᱧᱩᱭᱫᱟ ᱵᱟᱝᱠᱷᱟᱱ ᱠᱚ ᱦᱟᱺᱰᱤ ᱠᱚᱠᱚ ᱧᱩᱭᱫᱟ ᱢᱟᱱᱮ ᱵᱚᱸᱜᱟ ᱵᱩᱨᱩ ᱵᱟᱫ ᱛᱮ ᱮᱴᱟᱜ ᱫᱤᱱ ᱠᱚᱨᱮ ᱦᱟᱸᱜ ᱾ ᱩᱝᱠᱩ ᱢᱟ ᱦᱟᱸᱜ ᱫᱤᱥ ᱦᱩᱫᱤᱥ ᱢᱟᱠᱚ ᱟᱫᱮᱜ ᱜᱮᱛᱟ ᱠᱚᱣᱟ ᱾
ᱚ ᱾
ᱚᱱ ᱦᱮᱸ, ᱚᱱᱟ ᱥᱟᱸᱶ ᱥᱟᱶᱛᱮ ᱦᱟᱜ ᱩᱝᱠᱩ ᱫᱚ ᱚᱲᱟᱜ ᱠᱚᱨᱮ ᱦᱟᱸᱜ ᱚᱥᱟᱱᱛᱤ ᱠᱚᱦᱚᱸ ᱦᱩᱭᱩᱜ ᱠᱟᱱ ᱜᱮᱛᱟ ᱠᱚᱣᱟ᱾
ᱮᱠᱫᱚᱢ ᱚᱱᱟ ᱫᱚ ᱫᱤᱱᱟᱹᱢ ᱫᱤᱱ ᱧᱮᱞ
ᱦᱮᱸ ᱫᱤᱱᱟᱹᱢ ᱜᱮ ᱧᱮᱞ ᱵᱟᱲᱟ ᱦᱩᱭᱩᱜ ᱠᱟᱱ ᱜᱮᱭᱟ, ᱟᱫᱚ ᱧᱮᱞ ᱞᱮᱠᱷᱟᱱ ᱦᱩᱸ ᱡᱟᱦᱟᱸᱭ ᱦᱟᱸᱜ ᱢᱟᱹᱭ ᱜᱤᱫᱽᱨᱟᱹ ᱵᱟᱹᱵᱩ ᱜᱤᱫᱽᱨᱟᱹ ᱠᱚ ᱚᱲᱟᱜ ᱠᱚᱨᱮ ᱢᱮᱱᱟᱜ ᱠᱚᱣᱟ ᱦᱟᱸᱜ ᱩᱝ ᱠᱩ ᱠᱚᱦᱚᱸ ᱚᱱᱟ ᱠᱚᱜᱮ ᱦᱟᱸᱜ ᱠᱚ ᱧᱮᱞ ᱥᱮᱬᱟ ᱡᱚᱝᱟᱜᱼᱟ᱾
ᱮᱠᱫᱚᱢ ᱮᱠᱫᱚᱢ ᱧᱮᱞᱵᱤᱱ ᱢᱤᱫ ᱴᱤᱡ ᱜᱤᱫᱽᱨᱟᱹ ᱡᱟᱦᱟᱸ ᱵᱤᱱ ᱧᱮᱞ ᱥᱮᱸᱬᱟᱭᱟ ᱥᱮ ᱡᱟᱦᱟᱸᱭ ᱜᱮᱵᱮᱱ ᱞᱟᱹᱭ ᱟᱭᱟ ᱩᱱᱤ ᱫᱚ ᱚᱱᱟᱜᱮᱭ ᱥᱮᱸᱬᱟᱭᱟ᱾
ᱦᱮᱸ, ᱛᱟᱨᱯᱚᱨ ᱩᱝᱠᱩ ᱩᱸᱻ ᱜᱤᱫᱽᱨᱟᱹ ᱯᱤᱫᱽᱨᱟᱹ ᱦᱚᱸ ᱡᱩᱫᱤ ᱜᱚᱜᱚᱵᱟᱵᱟ ᱡᱩᱫᱤ ᱱᱚᱝᱠᱟ ᱠᱚ ᱧᱩ ᱵᱩᱞᱩᱜᱼᱟ, ᱛᱟᱨᱯᱚᱨᱮ ᱦᱩᱸ ᱱᱚᱝᱠᱟ ᱫᱤᱞᱤ ᱵᱩᱞ ᱢᱟᱛᱟ ᱨᱮᱜᱮ ᱠᱚ ᱛᱟᱦᱮᱱᱟ ᱩᱝᱠᱩ ᱫᱚ ᱪᱮᱜ ᱞᱮᱠᱟ ᱛᱮᱠᱚ ᱚᱞᱚᱜ ᱯᱟᱲᱦᱟᱜᱼᱟ? ᱥᱤᱠᱷᱱᱟᱹᱛ ᱪᱮᱜ ᱞᱮᱠᱟ ᱛᱮᱠᱚ ᱥᱤᱠᱷᱱᱟᱹᱛᱚᱜᱼᱟ? ᱦᱟᱯᱮᱱ ᱫᱤᱱ ᱨᱮ ᱱᱚᱝᱠᱟ ᱛᱮᱜᱮ ᱦᱟᱸᱜ ᱩᱝᱠᱩ ᱨᱤᱱ ᱜᱤᱫᱽᱨᱟᱹ ᱯᱤᱫᱽᱨᱟᱹ ᱜᱮ ᱦᱟᱸᱜ ᱧᱮᱞᱚᱜ ᱠᱟᱱᱟ ᱚᱝᱠᱟᱱ ᱦᱚᱲ ᱠᱚᱨᱮᱱ ᱜᱮ ᱡᱟᱦᱟᱸᱭ ᱱᱚᱜᱼᱚᱚᱝᱠᱟ ᱱᱚᱣᱟ ᱟᱵᱚ ᱡᱟᱦᱟᱸ ᱱᱮᱛᱟᱨ ᱯᱨᱳᱜᱨᱟᱢ ᱠᱚ ᱦᱩᱭᱩᱜ ᱠᱟᱱᱟ ᱦᱟᱸᱜ ᱾
ᱦᱮᱸ ᱦᱮᱸ ᱦᱮᱸ ᱾
ᱚᱱᱟ ᱠᱚᱨᱮ ᱦᱟᱸᱜ ᱠᱚ ᱮᱱᱮᱡ ᱥᱮᱨᱮᱧ ᱧᱚᱜᱟᱜ ᱠᱟᱱᱟ᱾ ᱢᱟ ᱢᱟᱱᱮ ᱩᱝᱠᱳ ᱦᱟᱸᱜ ᱫᱚ ᱜᱟᱹᱭᱤᱴᱷᱦᱤᱱ ᱜᱮᱭᱟ ᱠᱚ ᱾ ᱜᱚᱜᱚ ᱵᱟᱵᱟ ᱜᱮ ᱡᱩᱫᱤ ᱵᱩᱞ ᱢᱟᱛᱟᱞ ᱜᱮᱭᱟ ᱠᱚ ᱩᱝᱠᱩ ᱫᱚ ᱪᱮᱜ ᱦᱚᱸ ᱵᱟᱠᱚ ᱞᱟᱹᱭᱟ ᱠᱚ ᱠᱟᱱᱟ ᱠᱚ ᱾ ᱥᱩᱫᱷᱩ ᱩᱝᱠᱩ ᱵᱩᱞ ᱢᱟᱛᱟᱞ ᱠᱩᱡ ᱫᱚ ᱵᱟᱝᱟ ᱟᱨᱚ ᱟᱢᱟ ᱟᱭᱢᱟ ᱱᱮᱛᱟᱨ ᱵᱷᱟᱹᱜᱤ ᱵᱷᱟᱹᱜᱤ ᱦᱚᱲ ᱨᱤᱱ ᱜᱤᱫᱽᱨᱟᱹ ᱯᱤᱫᱽᱨᱟᱹ ᱠᱚᱦᱚᱸ ᱱᱚᱝᱠᱟ ᱠᱚ ᱪᱟᱞᱟᱣ ᱵᱟᱲᱟᱜ ᱠᱟᱱᱟ᱾ ᱟᱫᱚ ᱥᱟ ᱵᱟᱹᱭ ᱵᱟᱹᱭᱛᱮ ᱥᱟᱶᱛᱟ ᱟᱵᱚᱣᱟᱜ ᱵᱚᱲᱦᱮ ᱤᱫᱤᱜ ᱠᱟᱱᱟ᱾
ᱮᱠᱫᱚᱢ ᱮᱠᱫᱚᱢ, ᱱᱚᱜᱼᱚ ᱱᱟ ᱱᱚᱜᱼᱚ ᱱᱟ ᱠᱷᱟᱹᱛᱤᱨ ᱜᱮ ᱟᱨ ᱪᱮᱫ ᱟᱹᱰᱤ ᱜᱟᱱ ᱜᱮ ᱟᱵᱚᱣᱟᱜ ᱥᱟᱱᱛᱟᱲ ᱫᱚ ᱛᱟᱭᱚᱢ ᱨᱮ ᱢᱮᱱᱟᱜᱼᱟ᱾ ᱦᱮᱸ ᱢᱟᱱᱮ ᱥᱚᱢᱟᱡᱽ ᱵᱟᱨ ᱾
ᱟᱫᱚ ᱦᱟᱸᱜ ᱩᱝᱠᱩ ᱜᱤᱫᱽᱨᱟᱹ ᱯᱤᱫᱽᱨᱟᱹ ᱠᱚᱫᱚ ᱱᱮᱛᱟᱨ ᱢᱟ ᱦᱟᱸᱜ ᱟᱨᱚ ᱢᱳᱵᱟᱭᱤᱞ ᱡᱩᱜᱽ ᱠᱟᱱᱟ ᱦᱟᱸᱜ, ᱰᱤᱡᱤᱴᱟᱞ ᱡᱩᱜᱽ ᱠᱟᱱ ᱛᱟᱵᱚᱱᱟ ᱟᱫᱚ ᱚᱝᱠᱟ ᱜᱤ ᱦᱟᱸᱜ ᱟᱭᱢᱟ ᱜᱟᱛᱮ ᱠᱚ ᱥᱟᱞᱟᱜ ᱠᱚ ᱜᱟᱞᱚᱪ ᱵᱟᱲᱟᱭ ᱮᱫᱟ ᱱᱚᱝᱠᱟ ᱜᱟᱞᱚᱪ ᱜᱟᱞᱚᱪ ᱵᱟᱲᱟᱭ ᱛᱮ ᱦᱟᱸᱜ ᱢᱮᱞᱟᱢᱤᱥᱟ ᱵᱟᱲᱟ ᱛᱮ ᱦᱚᱸ ᱟᱫᱚ ᱚᱞᱯᱚ ᱵᱚᱭᱚᱥ ᱠᱚ ᱨᱮ ᱜᱮ ᱦᱟᱸᱜ ᱠᱚ ᱵᱟᱯᱞᱟᱜ ᱠᱟᱱᱟ᱾ ᱟᱫᱚ ᱡᱩᱨᱤ ᱠᱚ ᱦᱟᱸᱜ ᱠᱚ ᱧᱟᱢ ᱡᱚᱝᱟᱜ ᱠᱟᱱᱟ ᱟᱫᱚ ᱧᱮᱞ ᱵᱤᱱ ᱡᱮᱦᱮᱛᱩ ᱟᱭᱳ ᱵᱟᱵᱟ ᱥᱤᱠᱷᱱᱟᱹᱛ ᱵᱟᱠᱚ ᱛᱟᱦᱮᱸ ᱞᱮᱱ ᱛᱟᱠᱚ ᱜᱤᱫᱽᱨᱟᱹ ᱯᱤᱫᱽᱨᱟᱹ ᱦᱚᱸ ᱚᱱᱟ ᱯᱚᱨᱡᱟᱭ ᱨᱮᱜᱮ ᱠᱚ ᱪᱟᱞᱟᱣ ᱮᱱᱟ᱾ ᱦ
ᱮᱠᱫᱚᱢ ᱮᱠᱫᱚᱢ ᱚᱱᱟ ᱫᱚ ᱴᱷᱤᱠ ᱜᱮ ᱵᱮᱱ ᱞᱟᱹᱭ ᱠᱟᱫᱟ᱾
ᱟᱫᱚ ᱦᱟᱯᱮᱱ ᱫᱤᱱ ᱨᱮ ᱦᱟᱸᱜ ᱩᱱᱠᱩ ᱜᱤᱫᱽᱨᱟᱹ ᱯᱤᱫᱽᱨᱟᱹ ᱦᱟᱸᱜ ᱡᱟᱦᱟᱸᱭ ᱱᱤᱛ ᱦᱚᱸ ᱪᱮᱫ ᱦᱚᱸ ᱟᱹᱣᱨᱤ ᱠᱚ ᱥᱮᱸᱬᱟ ᱡᱚᱝᱟ, ᱩᱱᱠᱩ ᱦᱟᱸᱜ ᱠᱚ ᱥᱚᱝᱥᱟᱨᱟ, ᱟᱫᱚ ᱧᱮᱞ ᱞᱮᱠᱷᱟᱱ ᱩᱱᱠᱩ ᱨᱮᱱ ᱜᱤᱫᱽᱨᱟᱹ ᱯᱤᱫᱽᱨᱟᱹ ᱦᱚᱸ ᱟᱫᱚ ᱦᱟᱯᱮᱱ ᱫᱤᱱ ᱨᱮ ᱦᱟᱸᱜ ᱚᱱᱠᱟ ᱱᱚᱣᱟ ᱟᱠᱚᱣᱟᱜ ᱧᱮᱞ ᱟᱠᱟᱱ ᱨᱟᱥ ᱦᱚᱨ ᱛᱮ ᱜᱮ ᱦᱟᱸᱜ ᱠᱚ ᱢᱚᱸᱦᱰᱟᱜᱼᱟ ᱦᱟᱸᱜ᱾
ᱦᱮᱸ ᱜᱳ ᱟᱵᱤᱱ ᱥᱮ ᱟᱵᱤᱱ ᱧᱮᱞ ᱵᱮᱱ ᱵᱷᱤᱛ ᱜᱮ ᱵᱷᱤᱛ ᱛᱮᱫ ᱜᱮ ᱡᱩᱫᱤ ᱟᱨ ᱪᱮᱫ ᱟᱵᱤᱱᱟᱜ ᱵᱟᱝ ᱠᱮᱴᱮᱡᱚᱜᱼᱟ, ᱦᱮᱸ, ᱟᱵᱮᱱ ᱠᱟᱛ ᱨᱟᱠᱟᱵ ᱪᱮᱫ ᱞᱮᱠᱟ ᱨᱮ ᱟᱵᱮᱱ ᱵᱮᱱ ᱟᱥᱟᱜ ᱠᱟᱱᱟ ᱡᱮ, ᱟᱹᱞᱤᱧ ᱚᱱᱟ ᱪᱟᱞ ᱤᱭᱟᱹ ᱢᱟᱱᱮ ᱥᱟᱹᱲᱤᱢ ᱞᱤᱧ ᱤᱭᱟᱹ ᱫᱟᱞᱚᱵ-ᱟ, ᱦᱩᱸ᱾
ᱦᱳᱭ, ᱜᱚᱝᱠᱮ ᱟᱫᱚ ᱱᱚᱝᱠᱟ ᱛᱮ ᱜᱮ ᱦᱟᱸᱜ ᱟᱵᱚ ᱥᱚᱢᱟᱡᱽ ᱫᱚ ᱦᱟᱸᱜ ᱵᱟᱹᱭ ᱵᱟᱹᱭ ᱛᱮ ᱚᱞᱚᱜ ᱯᱟᱲᱦᱟᱣ ᱠᱚ ᱫᱚ ᱦᱟᱸᱜ ᱵᱚᱱ ᱠᱚᱢ ᱡᱩᱨᱤᱜ ᱠᱟᱱᱟ᱾ ᱟᱹᱞᱤᱧᱟᱜ ᱞᱟᱹᱭ ᱛᱮ ᱫᱚ ᱦᱟᱸᱜ᱾ ᱟᱫᱚ ᱟᱹᱵᱤᱱ ᱦᱟᱸᱜ ᱪᱮᱫ ᱵᱤᱱ ᱢᱚᱱᱮᱭᱟ ᱚᱱᱟ ᱠᱚ ᱤᱫᱤ ᱠᱟᱛᱮᱫ ᱟᱫᱚ ᱵᱤᱱ ᱞᱟᱹᱭ ᱪᱟ ᱞᱟᱹᱭ ᱵᱟᱲᱟ ᱧᱚᱜ ᱞᱮᱠᱷᱟᱱ ᱠᱟᱹᱡ ᱱᱟᱯ ᱯᱟᱭ ᱠᱚᱜ-ᱟ᱾
ᱟᱹᱞᱤᱧ ᱟᱹᱞᱤᱧᱟᱜ ᱞᱟᱹᱭ ᱫᱚ ᱱᱚᱣᱟ ᱠᱟᱱᱟ ᱡᱮ, ᱱᱚᱝᱠᱟ ᱟᱨ ᱪᱮᱫ ᱚᱱᱮ ᱛᱚ ᱢᱟᱱᱮ ᱮᱱᱟᱱ ᱞᱤᱧ ᱞᱟᱹᱭ ᱠᱮᱫ ᱞᱮᱠᱟ ᱡᱮ, ᱢᱟᱱᱮ ᱚᱱᱟ ᱵᱚᱸᱜᱟ ᱵᱩᱨᱩ ᱨᱮ ᱜᱮ ᱟᱨ ᱪᱮᱫ ᱥᱤᱢᱤᱛᱚ ᱛᱟᱦᱮᱸ ᱫᱚᱨᱠᱟᱨ᱾ ᱦᱮᱸ, ᱮᱴᱟᱜ ᱫᱤᱱ ᱠᱚᱨᱮ ᱫᱚ ᱚᱱᱠᱟ ᱫᱚ ᱟᱨ ᱪᱮᱫ ᱵᱟᱝ ᱧᱩᱸ ᱜᱮ ᱟᱨ ᱪᱮᱫ ᱮᱸ ᱵᱮᱥ-ᱟ᱾ ᱵᱟᱝ ᱮᱢ ᱢᱟᱱᱮ ᱵᱮᱥ-ᱟ ᱟᱨ ᱯᱞᱟᱥ ᱢᱟᱱᱮ ᱱᱚᱣᱟ ᱜᱮ ᱟᱨ ᱪᱮᱫ ᱞᱟᱦᱟᱜ ᱨᱮᱱᱟᱜ ᱟᱨ ᱪᱮᱫ ᱢᱤᱫᱴᱤᱡ ᱮᱸ ᱦᱚᱨ ᱠᱟᱱᱟ᱾ ᱦᱮᱸ ᱪᱮᱫ ᱵᱮᱱ ᱞᱟᱹᱭᱟ? ᱦᱮᱞᱳ, ᱦᱮᱞᱳ᱾